ᱦᱳᱭ ᱟᱸᱡᱚᱢᱚᱜ, ᱦᱮᱸ ᱡᱚᱦᱟᱨ ᱜᱮ ᱾
ᱦᱮᱸ, ᱪᱮᱫ ᱠᱚᱯᱮ ᱪᱤᱠᱟᱹᱭᱫᱟ ᱫᱟ?
ᱚᱼᱚᱭ ᱫᱟ ᱫᱟ ᱫᱚ ᱵᱟᱹᱞᱤᱧ ᱵᱟᱝ ᱠᱟᱱᱦᱟᱞᱤᱧ ᱟᱹᱵᱤᱱ ᱠᱷᱚᱡ ᱫᱚ ᱮ ᱠᱷᱟᱴᱚ ᱜᱮᱭᱟᱞᱤᱧ᱾
ᱟᱪᱪᱷᱟ ᱴᱷᱤᱠ ᱜᱮᱭᱟ ᱵᱟᱹᱵᱩ, ᱛᱟᱦᱚᱞᱮ ᱪᱮᱫ ᱠᱚᱯᱮ ᱪᱤᱠᱟᱹᱭ ᱫᱟ ᱵᱟᱹᱵᱩ?
ᱟᱫ ᱟᱸ ᱠᱟᱹᱢᱤ ᱵᱟᱲᱟ ᱠᱚ ᱯᱟᱲᱦᱟᱣ ᱠᱚ ᱦᱩᱭᱩᱜ ᱠᱟᱱᱟ᱾
ᱟᱪᱪᱷᱟ ᱟᱪᱪᱷᱟ ᱦᱮᱸ ᱛᱚ, ᱚᱲᱟᱜ ᱠᱚᱨᱮ ᱫᱚ ᱵᱮᱥ ᱵᱟᱲᱟ ᱜᱮᱭᱟ ᱠᱚ ᱛᱟᱦᱚᱞᱮ?
ᱦᱳᱭ ᱦᱳᱭ᱾
ᱟᱪᱪᱷᱟ ᱦᱮᱸᱛᱚ ᱛᱟᱦᱞᱮᱧ ᱵᱟᱵᱩ ᱤᱧ
ᱦᱮᱸ ᱟᱞᱮ ᱥᱮᱜ ᱦᱚᱸ ᱱᱟᱭᱮᱱ ᱪᱟᱥᱼᱵᱟᱥ ᱠᱚ ᱦᱳᱭᱳᱜ ᱠᱟᱱᱟ ᱱᱤᱭᱟᱹ ᱥᱩᱢᱟᱭ ᱫᱚ᱾ ᱟᱯᱮ ᱥᱮᱜ ᱜᱮ ᱚᱠᱟ ᱞᱮᱠᱟ ᱪᱟᱥᱼᱵᱟᱥ ᱠᱚ ᱟᱨᱟᱢᱵᱚᱜᱚᱜ ᱠᱟᱱ ᱜᱮᱭᱟ ᱥᱮ ᱟᱹᱣᱨᱤ?
ᱦᱳᱭ ᱪᱟᱥᱼᱵᱟᱥ ᱫᱚ ᱟᱫᱚ ᱫᱟᱜ ᱵᱟᱝ ᱠᱷᱟᱡ ᱫᱚ ᱫᱟᱜ ᱛᱚ ᱟᱫᱚ ᱤᱭᱟᱹ ᱩᱢ ᱨᱤᱢᱤᱞ ᱨᱤᱢᱤᱞ ᱫᱟᱭ᱾
ᱫᱟᱜ ᱫᱚ ᱥᱮᱨᱚᱠᱚᱢ ᱫᱚ ᱵᱟᱝ ᱦᱮᱧ ᱫᱟᱭ᱾
ᱟᱪᱪᱷᱟ ᱟᱪᱪᱷᱟ ᱦᱮᱸ᱾ ᱱᱚᱛᱮ ᱫᱚ ᱴᱷᱤᱠ ᱜᱮ ᱫᱚᱢᱮᱜᱮ ᱫᱟᱜ ᱫᱟᱭ ᱱᱚᱜᱼᱚᱭ ᱫᱤᱱᱜᱮ ᱡᱟᱹᱯᱩᱜ ᱫᱤᱱ ᱛᱚ ᱱᱮᱛᱟᱨ ᱫᱚ ᱟᱫᱚ ᱫᱤᱱᱜᱮ ᱱᱚᱜᱼᱚᱭ ᱫᱟᱜ ᱮᱜ᱾ ᱟᱨ ᱵᱮᱥ ᱵᱷᱟᱜᱮ ᱜᱮ᱾ ᱟᱨ ᱵᱟᱹᱛᱟᱹᱲᱤ ᱜᱚᱜ ᱠᱟᱱ ᱜᱮᱭᱟ ᱱᱤᱭᱟᱹ ᱥᱩᱢᱟᱭ ᱫᱚ ᱨᱚᱦᱚᱭ ᱠᱚ ᱟᱨᱟᱢᱵᱚ ᱜᱚᱜ ᱠᱟᱱ ᱜᱮᱭᱟ᱾ ᱨᱚᱦᱚᱭ ᱮᱼᱟ ᱠᱚ, ᱟᱯᱮ ᱥᱮᱜ ᱜᱮ ᱛᱟᱞᱦᱮ ᱨᱚᱦᱚᱭ ᱠᱚᱫᱚ ᱟᱣᱨᱤᱯᱮ ᱟᱨᱟᱢᱵᱚ ᱜᱚᱫᱟ?
ᱵᱟᱱ ᱫᱟᱜ ᱟᱹᱨᱤ ᱞᱟᱜᱟ ᱟᱥᱮ ᱠᱷᱮᱛ ᱠᱚᱨᱮᱜ᱾
ᱪᱷᱟ ᱟᱪᱪᱷᱟ ᱟᱪᱷᱟ, ᱥᱮᱨᱚᱠᱚᱢ ᱫᱟᱜ ᱫᱚ ᱛᱟᱦᱚᱞᱮ ᱵᱟᱭ ᱡᱟᱹᱲᱤᱭᱟᱯᱮ ᱠᱟᱱᱟ?
ᱦᱩᱸ᱾ ᱟᱯᱮ ᱫᱚ ᱛᱟᱦᱚᱞᱮ ᱵᱩᱨᱩ ᱫᱤᱥᱚᱢ ᱥᱮ ᱵᱤᱨ?
ᱟᱞᱮ ᱫᱚ ᱵᱤᱨ ᱫᱤᱥᱚᱢ ᱜᱮ ᱞᱟᱹᱭ ᱜᱟᱱᱚᱜᱼᱟ᱾ ᱟᱯᱮ ᱜᱮ ᱚᱠᱟ ᱞᱮᱠᱟ?
ᱟᱞᱮ ᱫᱚ ᱟᱹᱰᱤ ᱡᱟᱹᱥᱛᱤ ᱜᱮ ᱵᱤᱨ ᱛᱟᱞᱮ, ᱟᱹᱰᱤ ᱡᱟᱹᱥᱛᱤ᱾
ᱟᱪᱪᱷᱟ ᱟᱪᱪᱷᱟ, ᱦᱮᱸᱛᱚ᱾ ᱟᱞᱮ ᱫᱚ ᱢᱟᱱᱮ ᱠᱷᱩᱯ ᱮᱠᱴᱟ ᱚᱜ ᱵᱤᱨ ᱫᱚ ᱵᱟᱝ ᱞᱟᱹᱭ ᱜᱟᱱᱚᱜᱼᱟ᱾ ᱟᱫᱚ ᱡᱟᱭᱦᱳᱠ ᱵᱤᱨ ᱫᱚ ᱢᱮᱱᱟᱜ ᱫᱚ ᱢᱮᱱᱟᱜ ᱜᱮᱭᱟ ᱵᱤᱨ ᱫᱤᱥᱚᱢ ᱜᱮᱞᱮ ᱞᱟᱹᱭᱚᱜ ᱵᱟᱲᱟᱜ ᱜᱮᱭᱟ᱾ ᱛᱟᱦᱞᱮ ᱟᱯᱮ ᱫᱚ ᱟᱵᱚ ᱪᱮᱜ ᱵᱤᱨ ᱠᱚ ᱢᱮᱱᱟᱜ ᱜᱮᱛᱟ ᱯᱮᱭᱟ?
ᱦᱳᱭ, ᱥᱟᱨᱡᱚᱢ ᱜᱮ ᱡᱟᱹᱥᱛᱤ ᱜᱮᱭᱟ᱾
ᱟᱪᱪᱷᱟ ᱟᱪᱪᱷᱟ ᱦᱮᱸ ᱛᱚ᱾ ᱩᱸ ᱛᱟᱦᱚᱞᱮ ᱟᱯᱮ ᱫᱚ ᱵᱤᱨ ᱠᱚᱫᱚ ᱯᱮ ᱪᱟᱞᱟᱣ ᱵᱟᱲᱟᱜ ᱜᱮᱭᱟ ᱥᱮ ᱵᱟᱝ ᱥᱟᱦᱟᱱ ᱥᱟᱠ
ᱦᱳᱭ ᱮᱸᱻ᱾ ᱪᱟᱞᱟᱣ ᱵᱚᱞᱛᱮ ᱟᱫᱚ ᱵᱤᱨ ᱛᱟᱞᱟ ᱨᱮᱜᱮ ᱛᱟᱞᱮ ᱚᱲᱟᱜ ᱵᱤᱨ ᱛᱟᱞᱟᱨᱮ ᱵᱚᱞᱛᱮ ᱫᱚ ᱵᱟᱝ, ᱢᱟᱱᱮ ᱥᱮ ᱥᱩᱨ ᱜᱮᱭᱟ ᱟᱨᱠᱤ᱾
ᱢᱟᱱᱮ ᱛᱟᱲᱟᱢ ᱛᱮᱜᱮ ᱪᱟᱞᱟᱣ ᱜᱟᱱᱚᱜᱼᱟ᱾
ᱟᱪᱪᱷᱟ᱾ ᱛᱟᱦᱞᱮ ᱥᱟᱦᱟᱱ ᱥᱟᱠᱟᱢ ᱠᱚᱫᱚ ᱡᱚᱛᱚ ᱚᱸᱰᱮ ᱠᱷᱚᱱᱟᱜ ᱜᱮᱯᱮ ᱧᱟᱢ ᱜᱮᱭᱟ᱾
ᱦᱩᱸ᱾
ᱟᱪᱪᱷᱟ ᱟᱪᱪᱷᱟ ᱦᱮᱸᱛᱚ, ᱛᱟᱦᱞᱮ ᱵᱟᱹᱵᱩᱧ ᱞᱟᱹᱭᱫᱟ ᱱᱤᱭᱟᱹ ᱥᱚᱢᱚᱭ ᱫᱚ ᱱᱮ ᱮᱢ ᱯᱩᱴᱠᱟᱹ ᱠᱚ ᱩᱜ ᱠᱚᱠᱚ ᱚᱢᱚᱱᱚᱜ ᱫᱚ, ᱛᱟᱦᱞᱮ ᱧᱟᱢ ᱵᱟᱲᱟ ᱠᱚ ᱠᱚᱯᱮ ᱥᱮ ᱵᱟᱝ ᱜᱮ?
ᱦᱮᱸ ᱯᱟᱸ ᱯᱩᱴᱠᱟᱹ ᱫᱚᱠᱚ ᱧᱟᱢᱚᱜ ᱜᱮᱭᱟ᱾ ᱛᱚ ᱚᱸ ᱦᱟᱞᱟᱝ ᱠᱟᱛᱮᱜ ᱟᱫᱚ ᱟᱹᱠᱷᱨᱤᱧ ᱦᱩᱭᱩᱜᱼᱟ, ᱢᱟᱨᱠᱮᱴ ᱠᱚᱨᱮᱜ᱾
ᱟᱪᱪᱷᱟ ᱟᱪᱪᱷᱟ ᱦᱮᱸᱛᱚ᱾ ᱦᱩᱸ ᱛᱟᱦᱚᱞᱮ ᱵᱮᱥ ᱵᱷᱟᱜᱮ ᱜᱮᱯᱮ ᱧᱟᱢ ᱵᱟᱲᱟᱭᱮᱜ ᱠᱚᱣᱟ᱾
ᱦᱩᱸ ᱟᱫᱚ ᱠᱟᱹᱴᱤᱡ ᱮ ᱠᱟᱹᱴᱤᱡ ᱩᱭᱩᱝ ᱵᱟᱲᱟ ᱦᱩᱭᱩᱜ-ᱟ ᱛᱚ ᱵᱤᱥᱤ ᱧᱚᱜ ᱠᱟᱛᱮᱜ᱾
ᱟᱪᱷᱟ ᱟᱪᱷᱟ ᱦᱮᱸ ᱛᱚ᱾ ᱱᱚᱛᱮ ᱦᱚᱸ ᱟᱫᱚ ᱧᱟᱢ ᱫᱚᱠᱚ ᱧᱟᱢᱚᱜ ᱠᱟᱱᱟ ᱠᱚ, ᱟᱨ ᱦᱟᱞᱟᱝ ᱠᱚᱦᱚᱸ ᱠᱚ ᱪᱟᱞᱟᱣ ᱵᱟᱲᱟᱜ ᱠᱟᱱᱟ ᱠᱚ᱾ ᱟᱫᱚ ᱚᱱᱠᱟ ᱫᱚ ᱫᱚᱢᱮ ᱮᱠᱴᱟ ᱫᱚ ᱵᱟᱠᱚ ᱧᱟᱢᱚᱜᱼᱟ᱾ ᱡᱮ ᱫᱚᱢᱮ ᱦᱟᱞᱟᱝ ᱠᱟᱛᱮ ᱟᱹᱠᱷᱨᱤᱧ ᱠᱚ ᱪᱟᱞᱟᱜᱼᱟ, ᱥᱮ ᱪᱮᱜ ᱞᱮᱠᱟ ᱱᱚᱝᱠᱟ ᱫᱚ ᱵᱟᱝᱜᱮ᱾ ᱮᱢᱱᱤ ᱚᱲᱟᱜ ᱠᱚᱨᱮ ᱡᱚᱢ ᱵᱟᱲᱟ ᱞᱟᱹᱜᱤᱫ ᱜᱮ ᱱᱚᱭ ᱦᱟᱞᱟᱝ ᱟᱹᱠᱩ ᱠᱚ ᱜᱮᱭᱟ ᱠᱚ᱾
ᱦᱩᱸ᱾
ᱛᱟᱦᱞᱮ ᱵᱟᱹᱵᱩ ᱞᱟᱹᱭ ᱫᱤᱧ ᱟᱯᱮᱥᱮᱫ ᱫᱚ ᱚᱱᱮ ᱡᱟᱦᱟᱸ ᱵᱩᱥᱩᱵ ᱳᱜ ᱠᱚ ᱞᱟᱹᱭ ᱫᱟ ᱛᱟᱦᱞᱮ ᱚᱱᱟ ᱠᱚᱫᱚ ᱧᱟᱢᱚᱜ ᱜᱮᱭᱟ ᱥᱮ ᱵᱟᱝᱜᱮ?
ᱮᱸ ᱵᱩᱥᱩᱵ ᱳᱜ ᱵᱚᱞᱛᱮ ᱚᱱᱟ ᱫᱚ ᱠᱷᱚᱲ ᱨᱮ ᱦᱩᱭᱩᱜ-ᱟ ᱛᱚ?
ᱦᱮᱸ ᱦᱮᱸ ᱦᱮᱸ ᱦᱮᱸ᱾
ᱦᱳᱭ ᱟᱫᱚ ᱚᱱᱟ ᱫᱚ ᱠᱷᱚᱲ ᱠᱚᱫᱚ ᱟᱫᱚ? ᱟ ᱟᱠᱟ ᱠᱚ ᱟᱠᱟ ᱠᱚ ᱢᱟᱨᱮ ᱠᱷᱚᱲ ᱠᱟᱱᱟ ᱟᱨᱠᱤ, ᱢᱟᱨᱮ ᱠᱷᱚᱲ ᱟᱫᱚ ᱚᱱᱟᱠᱚ ᱥᱮᱭᱟ ᱠᱟᱛ ᱛᱮ ᱟᱫᱚ ᱚᱱᱟ ᱛᱚᱵᱮ ᱱᱟ ᱚᱱᱟ ᱳᱴ ᱚᱢᱚᱱᱚᱜᱼᱟ᱾
ᱦᱮᱸ ᱦᱮᱸ ᱦᱮᱸ᱾
ᱟᱫᱚ ᱚᱱᱟ ᱫᱚ ᱠᱷᱩᱵ ᱮᱠᱴᱟ ᱛᱚ ᱟᱫᱚ ᱵᱟᱝ ᱥᱮ ᱚᱯᱚᱪᱚᱭᱚᱞᱮ ᱟᱨᱠᱤ ᱤᱭᱟᱹ ᱠᱚᱫᱚ᱾ ᱚ ᱠᱷᱚᱲ ᱠᱚᱫᱚ ᱰᱟᱹᱝᱨᱤ ᱠᱚᱠᱚ ᱡᱚᱢ ᱵᱟᱲᱟᱭ ᱜᱮᱭᱟ᱾ ᱟᱫᱚ ᱚᱱᱟ ᱠᱚᱫᱚ ᱠᱟᱹᱴᱤᱜ ᱠᱚᱢ ᱞᱮ ᱚᱱᱮ ᱡᱚᱢᱟ ᱟᱨᱠᱤ ᱡᱚᱢ ᱫᱚᱞᱮ ᱡᱚᱢ ᱵᱟᱲᱟᱭ ᱜᱮᱭᱟ᱾
ᱟᱪᱷᱟ ᱟᱪᱷᱟ ᱦᱮᱸ ᱟᱞᱮ ᱥᱮᱫ ᱫᱚ ᱧᱟᱢᱚᱜ ᱜᱮᱭᱟ᱾ ᱟᱨ ᱱᱚᱣᱟ ᱠᱷᱚᱲ ᱯᱚᱲᱚᱭ ᱠᱚ ᱛᱟᱦᱮᱱ᱾ ᱜᱮᱭᱟ ᱛᱚ ᱟᱨ ᱱᱤᱭᱟᱹ ᱥᱚᱢᱚᱭ ᱫᱚ ᱡᱟᱹᱯᱩᱫ ᱴᱟᱭᱤᱢ ᱛᱚ ᱟᱫᱚ ᱫᱟᱜ ᱫᱚ ᱥᱚᱵ ᱥᱚᱢᱚᱭ ᱜᱮ ᱧᱟᱢ ᱫᱟᱭ, ᱟᱨ ᱡᱟᱦᱟᱸ ᱴᱩᱠᱩ ᱵᱟᱧᱪᱟ ᱛᱮᱱᱟᱜ ᱚᱱᱟ ᱫᱚ ᱵᱟᱧᱪᱟᱜ ᱠᱟᱱ ᱜᱮᱭᱟ ᱡᱮ ᱛᱚ ᱰᱟᱹᱝᱨᱤ ᱠᱚ ᱚᱱᱚᱝᱠᱟ ᱠᱚᱴᱠᱚ ᱛᱟᱦᱮᱱ ᱜᱮᱭᱟ ᱠᱚ, ᱩᱱᱠᱩ ᱡᱚᱢ ᱵᱟᱠᱷᱨᱟ ᱛᱮᱫᱚ ᱪᱷᱟᱹᱱᱤ ᱠᱚᱫᱚ ᱢᱮᱱᱟᱜ ᱜᱮᱭᱟ᱾ ᱟᱫᱚ ᱡᱷᱮ ᱴᱩᱠᱩ ᱫᱟᱜ ᱧᱟᱢ ᱠᱟᱛᱮᱜ ᱟᱨᱠᱤ ᱱᱚᱭ ᱥᱮᱭᱟᱜᱼᱟ᱾ ᱟᱫᱚ ᱩᱱ ᱴᱩᱠᱩ ᱨᱮᱫᱚ ᱧᱟᱢ ᱫᱚ ᱵᱷᱟᱜ ᱜᱮ ᱜᱮᱞᱮ ᱧᱟᱢ ᱜᱮᱭᱟᱞᱮ ᱠᱚᱢ ᱵᱮᱥᱤ ᱫᱚ ᱟᱨ ᱡᱚᱢ ᱫᱚ ᱫᱤᱱᱜᱮ ᱦᱳᱭᱳᱜ ᱜᱮᱛᱟ ᱞᱮᱭᱟ᱾
ᱦᱩᱸ ᱦᱩᱸ ᱾
ᱟᱪᱷᱟ ᱦᱮᱸ ᱛᱚ, ᱛᱟᱦᱟᱞᱮ ᱵᱟᱹᱵᱩ ᱞᱟᱹᱭᱫᱤᱧ ᱚᱱᱮ ᱡᱮ ᱠᱤᱪᱷᱩ ᱫᱤᱱ
ᱦᱮᱸ ᱢᱟ ᱞᱟᱹᱭ ᱵᱤᱱ ᱞᱟᱹᱭ ᱵᱤᱱ᱾
ᱦᱮᱸ ᱞᱟᱹᱭᱫᱟᱹᱧ ᱡᱮ ᱵᱟᱹᱵᱩ, ᱱᱚᱜᱼᱚᱭ ᱡᱮ ᱠᱤᱪᱷᱩ ᱫᱤᱱ ᱢᱟᱲᱟᱝ ᱡᱮ ᱱᱚᱜ-ᱚᱭ ᱯᱚᱨᱚᱵᱽ ᱪᱟᱞᱟᱣᱱᱟ ᱛᱚ ᱚᱱᱟ ᱯᱚᱨᱚᱵᱽ ᱵᱤᱥᱚᱭ ᱛᱮᱧ ᱞᱟᱹᱭᱫᱟ ᱡᱮ ᱟᱯᱮ ᱫᱚ ᱟᱢᱵᱟᱵᱚᱛᱤ ᱯᱮ ᱢᱟᱱᱟᱣ ᱜᱮᱭᱟ, ᱥᱮ ᱨᱚᱡᱚ ᱯᱮ ᱢᱟᱱᱟᱣ ᱜᱮᱭᱟᱯᱮ?
ᱪᱮᱫ ᱟᱢᱟᱵᱚᱛᱤ ᱟᱨ?
ᱨᱚᱡᱚ ᱚ ᱨᱚᱡᱚ ᱢᱤᱫᱴᱟᱝ ᱠᱚ ᱞᱟᱹᱭᱟ ᱟᱨ ᱢᱤᱫᱴᱟᱝ ᱫᱚ ᱟᱢᱵᱟᱵᱚᱛᱤ ᱠᱤᱪᱷᱩ ᱦᱚᱲ ᱨᱚᱡᱚ ᱠᱚ ᱮ ᱢᱟᱱᱟᱣ ᱜᱮᱭᱟ ᱠᱚ ᱟᱨ ᱠᱤᱪᱷᱩ ᱦᱚᱲ ᱫᱚ ᱟᱢᱵᱟᱵᱚᱛᱤ ᱠᱚ ᱢᱟᱱᱟᱣ ᱜᱮᱭᱟ ᱛᱚ ᱟᱯᱮ ᱫᱚ ᱵᱟᱹᱵᱩ ᱪᱮᱫ ᱯᱮ ᱢᱟᱱᱟᱣ ᱜᱮᱭᱟ ᱛᱟᱦᱞᱮ?
ᱟᱞᱮ ᱥᱮᱫ ᱫᱚ ᱟᱢᱵᱟᱵᱚᱛᱤ ᱜᱮᱠᱚ ᱟᱹᱞᱤᱹᱭᱟ᱾ ᱟᱫᱚ ᱨᱚᱡᱚ ᱫᱚ ᱪᱮᱫ ᱡᱤᱱᱤᱥ ᱠᱟᱱᱟ ᱫᱚ ᱦᱮᱸ ᱮ ᱯᱳᱭᱞᱳᱧ ᱟᱸᱡᱚᱢ ᱠᱮᱫᱟ, ᱟᱫᱚ ᱚᱱᱟ ᱫᱚ ᱪᱤᱠᱠᱟ ᱠᱟᱹᱴᱤᱡ ᱠᱟᱹᱴᱤᱡ ᱢᱤᱛᱟᱹᱧ ᱢᱮᱥᱮ,
ᱦᱮᱸ ᱟᱨ ᱨᱚᱡᱚ ᱟᱨ ᱟᱢᱵᱟᱵᱚᱛᱤ ᱮᱠᱤ ᱜᱮᱭᱟ ᱵᱟᱹᱵᱩ ᱟᱫᱚ ᱚᱱᱮ ᱚᱱᱠᱟ ᱠᱤᱪᱷᱩ ᱦᱚᱲ ᱫᱚ ᱢᱮᱱᱟᱜ ᱠᱚᱣᱟ ᱡᱮ ᱟᱢᱵᱚᱵᱛᱤ ᱠᱚ ᱢᱟᱱᱟᱣ ᱜᱮᱭᱟ, ᱟᱨ ᱡᱟᱦᱟᱸ ᱳᱲᱤᱥᱥᱟ ᱡᱟᱯᱟᱜ ᱡᱟᱦᱟᱸᱭ ᱦᱚᱲ ᱠᱚᱠᱚ ᱛᱟᱦᱮᱱ ᱜᱮᱭᱟ ᱥᱮ ᱩᱲᱤᱥᱥᱟ ᱨᱮᱱ ᱦᱚᱲ ᱠᱚ ᱡᱟᱦᱟᱸᱭ ᱠᱚᱠᱚ ᱛᱟᱦᱮᱱ ᱜᱮᱭᱟ ᱩᱱᱠᱩ ᱫᱚ ᱚᱱᱟ ᱟᱵᱚ, ᱟᱵᱚ ᱡᱟᱦᱟᱸ ᱟᱢᱵᱚᱵᱚᱛᱤ ᱵᱚᱱ ᱢᱟᱱᱟᱣ ᱜᱮᱭᱟ ᱚᱱᱟ ᱟᱢᱵᱟᱵᱚᱛᱤ ᱡᱤᱱᱤᱥ ᱴᱟᱜ ᱫᱚ ᱵᱟᱠᱚ ᱢᱟᱱᱟᱣᱟ᱾ ᱩᱱᱠᱩ ᱫᱚ ᱨᱟᱡᱚ ᱠᱚ ᱢᱟᱱᱟᱣᱟ ᱟᱨ ᱟᱢᱵᱚᱵᱚᱛᱤ ᱠᱤᱪᱷᱩ ᱫᱤᱱ ᱢᱟᱲᱟᱝ ᱚᱱᱟ ᱫᱚᱠᱚ ᱢᱟᱱᱟᱣ ᱟᱠᱚ᱾ᱟᱵᱚ ᱡᱮ ᱚᱢᱵᱚᱵᱚᱛᱤ ᱡᱚᱠᱷᱚᱱ ᱵᱚᱱ ᱢᱟᱱᱟᱣᱟ ᱩᱱ ᱡᱚᱠᱷᱚᱱ ᱡᱮ ᱨᱚᱡᱚ ᱠᱚ ᱢᱟᱱᱟᱣᱟ ᱚᱱᱟ ᱫᱚ ᱵᱟᱝ ᱠᱟᱱᱟ, ᱩᱱᱠᱩ ᱫᱚ ᱫᱤᱱ ᱢᱟᱲᱟᱝ ᱜᱮᱠᱚ ᱢᱟᱱᱟᱣᱟ ᱛᱚ ᱟᱵᱚ ᱚᱱᱮ ᱪᱮᱫ ᱞᱮᱠᱟ ᱠᱟᱱᱴᱷᱟᱲ ᱵᱤᱞᱤ ᱠᱚᱵᱚᱱ ᱡᱚᱢ ᱵᱟᱲᱟᱭ ᱟᱵᱚᱱ
ᱦᱮᱸ,
ᱟᱨ ᱟᱭᱢᱟ ᱨᱚᱠᱚᱢᱟᱜ ᱮ ᱡᱚ-ᱵᱤᱞᱤ ᱠᱚᱠᱚ ᱡᱚᱢᱟ᱾ ᱩᱱᱠᱩ ᱦᱚᱸ ᱚᱱᱟ ᱠᱚᱜᱮ ᱟᱨ ᱯᱤᱴᱷᱟᱹ- ᱞᱟᱴᱷᱟᱭ ᱵᱟᱲᱟᱭ ᱜᱮᱭᱟ ᱠᱚ᱾ ᱦ
ᱦᱩᱸ᱾
ᱚᱱᱟᱜᱮ᱾ ᱛᱚ ᱵᱟᱹᱵᱩ ᱛᱟᱦᱞᱮᱧ ᱞᱟᱹᱭ ᱫᱟ, ᱛᱟᱦᱞᱮ ᱟᱯᱮᱭᱟᱜ ᱟᱢᱵᱟᱵᱚᱛᱤ ᱫᱚ ᱪᱮᱫ ᱞᱮᱠᱟ ᱡᱟᱠ-ᱡᱚᱢᱚᱠ ᱠᱟᱛᱮᱜ ᱜᱮᱯᱮ ᱵᱮᱱᱟᱜᱣᱟ ᱥᱮ ᱮᱢᱱᱤ ᱫᱚᱢᱮ ᱫᱚ ᱵᱟᱯᱮ ᱡᱟᱠᱼᱡᱚᱢᱚᱠ ᱜᱮᱭᱟ?
ᱦᱮᱸ ᱡᱟᱠ-ᱡᱚᱢᱚᱠ ᱜᱮ ᱦᱩᱭᱩᱜᱼᱟ᱾
ᱟᱪᱪᱷᱟ ᱯᱟᱛᱟ ᱠᱚᱫᱚ ᱦᱩᱭᱩᱜ ᱜᱮᱭᱟ ᱛᱟᱦᱞᱮ?
ᱦᱳᱭ, ᱯᱟᱛᱟ ᱠᱚᱫᱚ ᱦᱩᱭᱩᱜ ᱜᱮᱭᱟ᱾ ᱯᱟᱛᱟ ᱠᱚᱫᱚ ᱟᱹᱰᱤ ᱡᱟᱠᱼᱡᱚᱢᱚᱠ ᱜᱮ ᱦᱩᱭᱩᱜᱼᱟ᱾
ᱦᱮᱸ ᱢᱟᱱᱮ ᱚᱱᱟ ᱟᱢᱵᱟᱵᱚᱛᱤ ᱥᱚᱢᱚᱭ ᱯᱟᱛᱟ ᱠᱚᱫᱚ ᱦᱩᱭᱩᱜ ᱜᱮᱭᱟ ᱛᱟᱦᱞᱮ?
ᱟ ᱦᱮᱸ ᱦᱮᱸ ᱦᱮᱸ ᱦᱩᱸ᱾
ᱦᱩᱸ ᱦᱩᱸ ᱟᱞᱮ ᱥᱮᱫ ᱦᱚᱸ ᱱᱚᱜᱼᱚᱭ ᱱᱚᱝᱠᱟ ᱜᱮ ᱟᱢᱵᱚᱵᱛᱤ ᱫᱚ ᱵᱷᱟᱜᱮ ᱴᱷᱤᱠ ᱜᱮᱭᱟ ᱢᱟᱱᱮ, ᱡᱟᱠ-ᱡᱚᱢᱚᱠ ᱠᱟᱛᱮ ᱜᱮᱠᱚ ᱵᱮᱱᱟᱣ ᱜᱮᱭᱟ ᱠᱚ ᱟᱨ ᱱᱚᱜᱼᱚᱭ ᱱᱚᱣᱟ ᱩᱸ ᱪᱮᱫ ᱠᱚ ᱞᱟᱹᱭᱟ ᱯᱟᱛᱟ ᱠᱚ ᱠᱟᱱᱴᱷᱟᱲ ᱯᱚᱨᱚᱵᱽ ᱠᱚ ᱦᱩᱭᱩᱜ ᱜᱮᱭᱟ ᱟᱞᱮ ᱥᱮᱫ ᱨᱮ᱾ ᱟᱨ ᱱᱚᱜ-ᱚᱭ ᱮᱢᱱᱤ ᱥᱮᱛᱟᱜ ᱵᱮᱲᱟ ᱫᱚ ᱱᱚ ᱠᱟᱱᱴᱷᱟᱲ ᱵᱤᱞᱤ ᱠᱟᱛᱮᱜ ᱜᱮ ᱠᱷᱟᱹᱡᱟᱹᱲᱤ ᱞᱮ ᱡᱚᱢ ᱜᱮᱭᱟ ᱞᱮ ᱟᱨᱦᱚ ᱠᱚ ᱞᱟᱹᱭᱟ ᱵᱟᱝᱢᱟ ᱡᱮ ᱱᱟᱜᱟ ᱟᱢᱵᱟᱵᱚᱛᱤ ᱥᱚᱢᱚᱭ ᱫᱚ ᱟᱭᱢᱟ ᱨᱚ ᱠᱚᱢᱟᱜ ᱡᱚ-ᱵᱤᱞᱤ ᱠᱚᱠᱚ ᱡᱚᱢᱟ ᱛᱚ ᱚᱱᱟ ᱠᱚᱦᱚᱸ ᱡᱚᱢ ᱵᱟᱲᱟ ᱦᱩᱭᱩᱜ ᱜᱮᱭᱟ᱾ ᱟᱨ ᱪᱮᱫ ᱠᱚ ᱞᱟᱹᱭᱟ ᱱᱮᱜ ᱟᱹᱭᱩᱵ ᱵᱮᱲᱟ ᱫᱚ ᱯᱤᱴᱷᱟᱹ ᱠᱚ ᱦᱩᱭᱩᱜ ᱜᱮᱭᱟ, ᱡᱤᱞ ᱯᱤᱴᱷᱟᱹ ᱠᱚ᱾ ᱛᱚ ᱟᱯᱮ ᱫᱚᱯᱮ ᱛᱟᱦᱞᱮ ᱚᱢᱵᱚᱵᱚᱛᱤ ᱠᱚ, ᱚᱢᱵᱚᱵᱚᱛᱤ ᱠᱚᱨᱮ ᱫᱚ ᱛᱟᱦᱞᱮ ᱯᱮ ᱯᱤᱴᱷᱹᱟ ᱵᱟᱲᱟᱭ ᱜᱮᱭᱟ ᱥᱮ ᱵᱟᱝ?
ᱦᱚᱸᱜᱼᱚᱭ, ᱟᱢᱵᱟᱵᱚᱛᱤ ᱠᱚᱫᱚ ᱦᱮᱸ ᱯᱤᱴᱷᱟᱹ ᱦᱩᱭᱩᱜ ᱜᱮᱭᱟ ᱵᱷᱟᱜᱮ ᱜᱮ᱾
ᱦᱮᱸ᱾
ᱯᱤᱴᱷᱟᱹ ᱠᱚᱦᱚᱸ ᱟᱸᱜ ᱥᱩᱠᱨᱤ ᱡᱤᱞ ᱦᱳᱭ ᱠᱤᱨᱤᱧ ᱦᱩᱭᱩᱜᱼᱟ ᱛᱚ᱾
ᱦᱩᱸ ᱦᱩᱸ ᱦᱩᱸ ᱦᱩᱸ ᱥᱩᱠᱨᱤ ᱡᱤᱞ ᱯᱮ ᱯᱤᱴᱷᱟᱹᱭ ᱜᱮᱭᱟ ᱛᱟᱦᱞᱮ?
ᱦᱳᱭ᱾
ᱟᱞᱮ ᱦᱚᱸ ᱱᱚᱝᱠᱟ ᱜᱮ ᱡᱤᱞ ᱯᱤᱴᱷᱟᱹ ᱜᱮ᱾ ᱥᱩᱠᱷᱨᱤ ᱡᱤᱞ ᱜᱮᱠᱚ ᱟᱵᱚᱨᱮᱱ ᱩᱱᱫᱤᱱ ᱢᱟ ᱢᱟᱨᱮ ᱦᱟᱯᱲᱟᱢ ᱠᱚᱠᱚ ᱛᱟᱦᱮᱸ ᱠᱟᱱᱟ ᱠᱚ᱾ ᱩᱱᱫᱤᱱ ᱠᱷᱚᱱᱟᱜ ᱜᱮ ᱱᱚᱜᱼᱚᱭ ᱱᱚᱝᱠᱟ ᱛᱟᱦᱞᱮ ᱟᱸ ᱥᱩᱠᱨᱤ ᱡᱤᱞ ᱜᱮᱠᱚ ᱯᱤᱴᱷᱟᱹ ᱟᱹᱜᱩ ᱠᱟᱫᱟ ᱟᱨᱠᱚ ᱞᱟᱹᱭᱟ ᱡᱮ ᱥᱩᱠᱨᱤ ᱡᱤᱞ ᱜᱮ ᱯᱤᱴᱷᱟᱹᱭ ᱢᱟᱠᱚ᱾ ᱟᱫᱚ ᱚᱱᱠᱟ ᱥᱩᱠᱨᱤ ᱡᱤᱞ ᱦᱚᱸᱠᱚ ᱯᱤᱴᱷᱟᱹᱭ ᱛᱟᱦᱮᱸᱱᱟ ᱱᱮᱛᱟᱨ ᱫᱚ ᱥᱤᱢ ᱡᱤᱞ ᱠᱚ, ᱵᱚᱭᱞᱟᱨ ᱡᱤᱞ ᱠᱚ ᱡᱷᱚᱛᱚ ᱨᱚᱠᱚᱢᱟᱜ ᱡᱤᱞ ᱜᱮᱠᱚ ᱯᱤᱴᱷᱟᱹᱭ ᱫᱟ ᱠᱚ᱾
ᱦᱩᱸ ᱦᱩᱸ᱾
ᱦᱩᱸ ᱚᱱᱟᱜᱮ᱾ ᱦᱩᱸ᱾
ᱦᱳᱭ ᱚ-ᱟᱫᱚ ᱡᱮ ᱡᱟᱨ ᱟᱫᱚ ᱡᱟᱦᱟᱸᱭᱟᱜ ᱡᱮᱢᱚᱱᱮ ᱡᱚᱢᱟ ᱟᱫᱚ ᱚᱠᱚᱭ ᱥᱩᱠᱨᱤ ᱡᱤᱞ ᱡᱚᱢ ᱥᱟᱱᱟᱭᱮᱭᱟ ᱡᱚᱢᱟᱭ, ᱚᱠᱚᱭ ᱥᱤᱢ ᱡᱤᱞ ᱡᱚᱢ ᱥᱟᱱᱟᱭᱮᱟ ᱡᱚᱢᱟᱭ᱾ ᱟᱫᱚ ᱡᱮ ᱡᱟᱨᱟᱜ ᱰᱤᱯᱮᱱᱰ ᱫᱟᱭ ᱟᱭᱟᱜ ᱤᱪᱪᱷᱟᱹ ᱚᱠᱚᱭ ᱪᱤᱠᱠᱟᱭ ᱡᱚᱢ ᱫᱟᱲᱮᱭᱟᱜ-ᱟᱭ᱾
ᱦᱮᱸ ᱦᱮᱸ ᱟᱨ ᱱᱤᱭᱟᱹ ᱥᱚᱢᱚᱭ ᱨᱮ ᱦᱮᱡ ᱠᱟᱛᱮ ᱫᱚ ᱡᱷᱚᱛᱚ ᱦᱚᱲ ᱫᱚ ᱥᱩᱠᱨᱤ ᱡᱤᱞ ᱠᱚ ᱰᱟᱝᱜᱽᱨᱟ ᱡᱤᱞ ᱠᱚ ᱵᱟᱠᱚ ᱡᱚᱢ ᱞᱟᱹᱜᱤᱫᱚᱜᱼᱟ ᱠᱚ᱾ ᱟᱫᱚ ᱡᱟᱦᱟᱸᱭ ᱠᱚ ᱵᱟᱠᱚ ᱡᱚᱢ ᱞᱟᱹᱜᱤᱫᱚᱜᱼᱟ ᱥᱮᱨᱚᱠᱚᱢ ᱟᱨᱠᱤ, ᱠᱤᱪᱷᱩ ᱚᱲᱟᱜ ᱨᱮ ᱢᱮᱱᱟᱜ ᱠᱚᱣᱟ ᱥᱮ ᱡᱮ ᱠᱤᱪᱷᱩ ᱯᱤᱴᱷᱟᱹ ᱫᱚ ᱚᱲᱟᱜ ᱦᱚᱲ ᱞᱟᱹᱜᱤᱫ ᱠᱚ ᱵᱮᱱᱟᱣ ᱠᱮᱫᱟ ᱥᱩᱠᱨᱤ ᱡᱤᱞ ᱠᱚᱛᱮ ᱡᱚᱢ ᱥᱟᱱᱟ ᱠᱚᱣᱟ ᱡᱟᱦᱟᱸᱭ ᱩᱱᱠᱩ ᱠᱤᱪᱷᱩ ᱦᱚᱲ ᱫᱚ ᱵᱟᱝ ᱡᱚᱢ ᱟᱠᱚ ᱥᱮ ᱪᱤᱠᱟᱹᱭᱟᱠᱚ ᱛᱟᱦᱞᱮ ᱩᱱᱠᱩ ᱫᱚ ᱚᱝᱠᱟ ᱥᱤᱢ ᱡᱤᱞ ᱠᱚᱛᱮ ᱠᱚ ᱮ ᱯᱤᱴᱷᱟᱹ ᱟᱠᱚᱣᱟ ᱠᱚ ᱥᱮ᱾
ᱦᱩᱸ ᱦᱩᱸ ᱦᱩᱸ᱾
ᱦᱩᱸ ᱦᱩᱸ ᱚᱱᱟᱜᱮ ᱛᱟᱦᱚᱞᱮ ᱵᱟᱵᱤᱱ ᱞᱟᱹᱭᱫᱟ ᱡᱮ ᱟᱯᱮ ᱥᱮᱫ ᱨᱮᱫᱚ ᱢᱟᱱᱮ ᱱᱚᱭ ᱡᱮᱞ ᱠᱚᱠᱚ ᱯᱤᱴᱷᱟᱹᱭᱫᱚ ᱛᱟᱦᱚᱞᱮ ᱚᱱᱟᱫᱚ ᱯᱟᱛᱲᱟ ᱢᱟᱱᱮ ᱥᱟᱨᱡᱚᱢ ᱥᱟᱠᱟᱢ ᱨᱮᱜᱮ ᱯᱮ ᱯᱤᱴᱷᱟᱹᱭ ᱜᱮᱭᱟ ᱥᱮ ᱟᱨᱦᱚ ᱪᱮᱫ ᱥᱟᱠᱟᱢ ᱠᱚᱨᱮᱯᱮ ᱯᱤᱴᱷᱟᱹᱭ ᱜᱮᱭᱟᱯᱮ?
ᱦᱳᱭ ᱥᱟᱨᱡᱚᱢ ᱥᱟᱠᱟᱢ ᱨᱮᱜᱮ ᱯᱤᱴᱷᱟᱹ ᱦᱩᱭᱩᱜᱼᱟ ᱚᱱᱟᱫᱚ ᱵᱚᱸᱜᱟ ᱠᱚ ᱦᱩᱭᱩᱜ ᱟᱛᱚ, ᱵᱚᱸᱜᱟ ᱵᱩᱨᱩ ᱠᱟᱛᱮ ᱟᱫᱚ ᱱᱤᱡᱮ ᱡᱚᱢ ᱵᱟᱲᱟᱭᱟᱠᱚ᱾
ᱦᱩᱸ ᱦᱩᱸ ᱦᱩᱸ᱾ ᱚᱱᱠᱟᱜᱮ ᱱᱚᱛᱮ ᱦᱚᱸ ᱟᱫᱚ ᱥᱟᱨᱡᱚᱢ ᱥᱟᱠᱟᱢ ᱠᱚᱨᱮ ᱡᱮᱦᱮᱛᱩ ᱵᱤᱨ ᱦᱚᱸ ᱥᱳᱨ ᱨᱮᱜᱮ ᱢᱮᱱᱟᱜᱼᱟ᱾ ᱛᱚ ᱥᱟᱨᱡᱚᱢ ᱥᱟᱠᱟᱢ ᱠᱚᱨᱮ ᱜᱮᱼᱼ ᱯᱤᱴᱟᱹ ᱵᱟᱲᱟ ᱦᱩᱭᱩᱜ ᱜᱮᱭᱟ ᱩᱸ ᱟᱪᱪᱷᱟ ᱟᱪᱪᱷᱟ ᱦᱮᱸ ᱛᱚ᱾ ᱛᱟᱦᱚᱞᱮ ᱵᱟᱹᱵᱩᱧ ᱞᱟᱹᱭ ᱮᱫᱟ ᱡᱮ ᱟᱸ ᱟᱯᱮᱥᱮᱫ ᱫᱚ ᱱᱚᱭᱼᱼ ᱪᱮᱫ ᱠᱚ ᱞᱟᱹᱭᱟ ᱪᱮᱫ ᱨᱚᱠᱚᱢ ᱢᱟᱱᱮ ᱫᱟᱬᱟᱱ ᱡᱟᱭᱜᱟ ᱠᱚ ᱢᱮᱱᱟᱜᱼᱟ?
ᱦᱮᱸ ᱫᱟᱬᱟᱱ ᱡᱟᱭᱜᱟ ᱫᱚ ᱟᱞᱮ ᱢᱟᱱᱮ ᱥᱳᱨ ᱥᱳᱯᱳᱨ ᱨᱮ ᱛᱚ ᱵᱟᱹᱱᱩᱜᱼᱟ᱾ ᱦᱟᱱᱮ ᱥᱟᱺᱜᱤᱧ ᱥᱮᱜ ᱥᱮᱱ ᱦᱳᱭᱳᱜᱼᱟ᱾
ᱟᱪᱪᱷᱟ ᱟᱪᱪᱷᱟ ᱵᱩᱨᱩ ᱦᱚᱸ ᱢᱮᱱᱟᱜ ᱛᱟᱯᱮᱭᱟ ᱥᱮ ᱪᱮᱫ ᱛᱟᱦᱚᱞᱮ?
ᱵᱟᱝ ᱵᱩᱨᱩ ᱫᱚ ᱵᱟᱹᱱᱩᱜ ᱛᱟᱞᱮ ᱫᱚ ᱟᱞᱮ ᱫᱚ ᱥᱩᱫᱩ ᱵᱤᱨ᱾
ᱟᱪᱪᱷᱟ ᱟᱪᱪᱷᱟ ᱢᱟᱱᱮ ᱫᱟᱬᱟᱱ ᱡᱟᱭᱜᱟ ᱵᱚᱞᱛᱮ ᱮᱢᱱᱤ ᱯᱟᱨᱠ ᱠᱚ ᱥᱮ ᱪᱮᱫ ᱠᱚᱢ ᱞᱟᱹᱭ ᱦᱟᱪᱚᱭᱮᱫᱟ ᱵᱟᱹᱵᱩ᱾
ᱦᱮᱸ ᱟᱨ ᱢᱤᱫᱼᱼ
ᱞᱮᱫ ᱞᱟᱹᱭᱫᱤᱱ ᱤᱭᱟᱹ ᱫᱟᱬᱟᱱ ᱡᱟᱭᱜᱟ ᱵᱚᱞᱛᱮ ᱪᱮᱜ ᱠᱟᱢ ᱞᱟᱹᱭ ᱦᱚᱪᱚᱭᱮᱫᱟ ᱢᱟᱱᱮ ᱯᱟᱨᱠ ᱠᱚ ᱢᱮᱱᱟᱜᱼᱟ ᱥᱮ ᱪᱮᱫ ᱞᱮᱠᱟ ᱚᱱᱛᱮ ᱨᱮ?
ᱦᱮᱸ ᱯᱟᱨᱠ ᱫᱚ ᱵᱟᱡᱟᱨ ᱥᱮᱱ ᱦᱩᱭᱩᱜ ᱟ ᱵᱟᱡᱟᱨ ᱮᱸ ᱢᱤᱱᱤᱢᱟᱢ ᱫᱚᱥ ᱠᱤᱞᱳᱢᱤᱴᱟᱨᱼᱼ ᱟᱞᱮ ᱴᱷᱮᱡ ᱠᱷᱚᱡ᱾
ᱟᱪᱪᱷᱟ ᱟᱪᱪᱷᱟ ᱦᱮᱸ ᱛᱚ᱾ ᱟᱞᱮ ᱦᱚᱸ ᱱᱚᱛᱮ ᱫᱚ ᱫᱟᱬᱟᱱ ᱡᱟᱭᱜᱟ ᱫᱚ ᱵᱮᱥ ᱵᱷᱟᱜᱮ ᱜᱮ ᱢᱮᱱᱟᱜ ᱜᱮᱭᱟ ᱟᱨ ᱪᱮᱫ ᱠᱚ ᱞᱟᱹᱭᱟ᱾ ᱱᱤᱭᱟᱹ ᱥᱚᱢᱚᱭ ᱫᱚᱛᱚ ᱩᱸ ᱱᱚᱣᱟ ᱵᱩᱨᱩ ᱵᱚᱸᱜᱟ ᱠᱚ ᱦᱳᱭᱳᱜ ᱠᱟᱱᱟ᱾ ᱛᱚ ᱵᱩᱨᱩ ᱵᱚᱸᱜᱟ ᱫᱚ ᱥᱩᱨ ᱫᱚ ᱥᱳᱞ ᱵᱟᱨᱮ ᱛᱮᱦᱚᱸ ᱢᱟᱱᱮ ᱫᱚᱢᱮ ᱫᱚ ᱮᱠᱴᱟ ᱫᱚ ᱵᱟᱝ ᱥᱩᱨ ᱛᱟᱞᱮᱭᱟ᱾ ᱛᱚ ᱱᱚᱭ ᱵᱟᱵᱩ ᱠᱤᱪᱷᱩ ᱫᱤᱱ ᱢᱟᱲᱟᱝ ᱜᱮ ᱵᱩᱨᱩ ᱵᱚᱸᱜᱟ ᱫᱚ ᱪᱟᱞᱟᱣᱮᱱ ᱫᱚ ᱠᱟᱱᱟᱭ ᱥᱚᱦᱚᱨ ᱵᱩᱨᱩ ᱵᱚᱸᱜᱟ ᱠᱩ ᱞᱟᱹᱭᱟ᱾ ᱛᱟᱦᱞᱮᱢ ᱟᱸᱡᱚᱢ ᱵᱟᱲᱟ ᱟᱠᱟᱜ ᱜᱮᱭᱟ ᱥᱮ ᱵᱟᱝᱜᱮ?
ᱦᱳᱭ ᱦᱳᱭ ᱱᱚᱰᱮᱱ ᱠᱚ ᱦᱚᱲ ᱠᱚ ᱥᱮᱱ ᱠᱟᱱᱟ ᱟᱫᱚ ᱤᱧ ᱫᱚ ᱵᱟᱹᱧ ᱥᱮᱱ ᱞᱮᱱᱟ ᱟᱫᱚ ᱫᱟᱜ ᱢᱟᱜ ᱦᱮᱡ ᱮᱱᱟᱛᱚ᱾
ᱟᱪᱪᱷᱟ ᱦᱮᱸᱛᱚ ᱦᱮᱸ᱾ ᱟᱞᱮ ᱦᱚᱸ ᱵᱟᱹᱵᱩ ᱱᱤᱭᱟᱹ ᱡᱚᱠᱷᱚᱜ ᱱᱤᱭᱟᱹ ᱡᱚᱠᱷᱚᱱ ᱫᱚ ᱱᱚᱝᱠᱟᱜᱮ ᱢᱚᱱᱮ ᱫᱚᱞᱮ ᱢᱚᱱᱮ ᱞᱮᱫ ᱜᱮ ᱪᱟᱞᱟᱣ ᱦᱩᱭᱩᱜᱼᱟ᱾ ᱟᱨ ᱫᱚᱢᱮ ᱜᱮ ᱫᱟᱜ ᱠᱚᱭ ᱡᱟᱹᱲᱤ ᱵᱟᱲᱟ ᱠᱮᱫᱟᱭ ᱟᱨ ᱪᱟᱞᱟᱣ ᱫᱚ ᱞᱟᱦᱟ ᱛᱮᱦᱚᱸ ᱪᱟᱞᱟᱣ ᱵᱟᱲᱟ ᱦᱩᱭ ᱠᱟᱱᱟ᱾ ᱟᱫᱚ ᱩᱱᱟᱹᱜ ᱪᱟᱞᱟᱣ ᱨᱮᱱᱟᱜ ᱢᱟᱱᱮ ᱡᱮ ᱪᱟᱞᱟᱜ ᱜᱮ ᱦᱩᱭᱩᱜᱼᱟ ᱧᱮᱞ ᱜᱮ ᱦᱩᱭᱩᱜᱼᱟ ᱱᱚᱝᱠᱟᱱ ᱤᱭᱟᱹ ᱫᱚ ᱵᱟᱝ᱾ ᱛᱟᱦᱮᱸ ᱠᱟᱱᱟ ᱳᱭ ᱡᱟᱭᱦᱳᱠ ᱨᱟᱹᱥᱠᱟᱹ ᱞᱟᱹᱜᱤᱫ ᱟᱨ ᱚᱱᱮ ᱵᱟᱲᱟᱜᱷᱟᱴ ᱠᱚ ᱞᱟᱹᱭᱟ ᱮᱱᱮᱡ ᱥᱮᱨᱮᱧ ᱠᱚ ᱦᱩᱭᱩᱜᱼᱟ ᱛᱚ᱾
ᱦᱩᱸ ᱦᱳᱭ ᱚᱱᱟ ᱠᱚᱜᱮ ᱛᱚ ᱧᱮᱞ ᱛᱮᱱᱟᱜ᱾ ᱛᱚ ᱟᱫᱚ ᱚᱱᱟ ᱠᱚᱜᱮ ᱵᱷᱟᱜᱮ ᱴᱷᱤᱜ ᱵᱩᱡᱷᱟᱹᱜᱼᱟ ᱟᱨᱠᱤ᱾
ᱟᱪᱪᱷᱟ ᱦᱮᱸᱛᱚ ᱦᱮᱸ ᱚᱱᱟ ᱠᱟᱛᱷᱟ ᱜᱮ᱾ ᱛᱟᱦᱞᱮ ᱵᱟᱹᱵᱩᱧ ᱞᱟᱹᱭᱮᱫᱟ ᱡᱮ ᱟᱯᱮᱥᱮᱜ ᱫᱚ ᱥᱮᱨᱢᱟᱨᱮ ᱛᱷᱟᱞᱮ ᱛᱤᱱᱟᱹᱜ ᱫᱷᱟᱣ ᱯᱮ ᱪᱟᱥ ᱵᱟᱲᱟᱭ ᱜᱮᱭᱟᱯᱮ?
ᱱᱚᱣᱟ ᱥᱮᱨᱢᱟᱨᱮ ᱦᱩᱭᱩᱜ ᱠᱟᱱᱟᱧ ᱟᱞᱮ ᱫᱚᱼᱼ ᱵᱟᱨ ᱫᱷᱟᱣ ᱞᱮ ᱪᱟᱥᱟ᱾ ᱢᱤᱫ ᱫᱷᱟᱣ ᱫᱚ ᱦᱩᱭᱩᱜ ᱠᱟᱱᱟ ᱩᱸ ᱡᱟᱹᱯᱩᱫ ᱫᱤᱱ ᱱᱚᱜᱼᱚᱭ ᱱᱮᱛᱟᱨ᱾ ᱡᱟᱹᱯᱩᱫ ᱫᱤᱱ ᱟᱨ ᱦᱳᱭᱳᱜ ᱠᱟᱱᱟ ᱢᱤᱫ ᱫᱤᱱ ᱢᱤᱫ ᱫᱷᱟᱣ ᱫᱚ ᱫᱷᱚᱨᱚᱱ᱾
ᱟᱪᱪᱷᱟ ᱟᱪᱪᱷᱟ ᱦᱮᱸ ᱛᱚ᱾
ᱚᱱᱟ ᱫᱷᱚᱨᱚᱱ ᱦᱳᱲᱳ ᱟᱨ ᱵᱚᱨᱥᱟ ᱦᱳᱲᱳ ᱡᱟᱦᱟᱸ ᱠᱚ ᱢᱮᱛᱟᱜ ᱠᱟᱱᱟ ᱚᱱᱟ ᱵᱟᱨᱫᱷᱟᱣ ᱜᱮᱞᱮ ᱪᱟᱥᱟ ᱦᱳᱲᱳ ᱫᱚ ᱟᱨᱠᱤ᱾
ᱟᱭ ᱟᱪᱪᱷᱟ ᱟᱪᱪᱷᱟ ᱦᱮᱸ ᱛᱚ᱾ ᱟᱞᱮ ᱦᱚᱸ ᱱᱚᱝᱠᱟᱜᱮ ᱥᱮᱨᱢᱟ ᱨᱮᱫᱚ ᱵᱟᱨ ᱫᱷᱟᱣ ᱜᱮᱞᱮ ᱪᱟᱥᱵᱟᱥᱟ᱾ ᱟᱨ ᱱᱚᱣᱟ ᱡᱟᱦᱟᱸ ᱞᱮᱠᱟᱢ ᱞᱟᱭ ᱠᱮᱫ ᱫᱚ ᱫᱷᱚᱨᱚᱱ ᱨᱮ ᱩᱱ ᱥᱚᱢᱚᱭ ᱫᱚ ᱟᱞᱮ ᱫᱚ ᱱᱚᱣᱟ ᱠᱮᱱᱮᱞ ᱫᱟᱜ ᱠᱚᱞᱮ ᱧᱟᱢ ᱜᱤᱭᱟ᱾ ᱚᱱᱟ ᱫᱟᱜ ᱛᱮᱜᱮᱞᱮ ᱪᱟᱥ ᱵᱟᱲᱟᱭ ᱜᱮᱭᱟ ᱟᱨ ᱱᱤᱛᱳᱜ ᱫᱚ ᱱᱚᱜᱼᱚᱭ ᱮᱸ ᱵᱚᱨᱥᱟ ᱡᱟᱹᱲᱤᱼᱼ ᱫᱟᱜ ᱢᱮᱱᱟᱜ-ᱟ ᱛᱚ ᱟᱫᱚ ᱱᱚᱣᱟ ᱫᱟᱜ ᱠᱚᱛᱮ ᱜᱮ ᱪᱟᱥ ᱵᱟᱲᱟ ᱦᱩᱭᱩᱜ ᱜᱮᱭᱟ᱾
ᱦᱩᱸ ᱦᱩᱸ ᱦᱩᱸ᱾
ᱩᱸ ᱛᱟᱦᱚᱞᱮ ᱵᱟᱵᱩᱧ ᱞᱟᱹᱭᱮᱫᱟ ᱟᱯᱮ ᱥᱮᱫ ᱠᱚᱨᱮ ᱫᱚ ᱢᱟᱱᱮ ᱜᱟᱰᱟ ᱠᱚ ᱠᱮᱱᱮᱞ ᱠᱚ ᱢᱮᱱᱟᱜ ᱟᱥᱮ ᱵᱟᱝ ᱜᱮ
ᱮᱸ ᱜᱟᱰᱟ ᱫᱚ ᱵᱚᱞᱛᱮ ᱟ ᱠᱮᱱᱮᱞ ᱢᱮᱱᱟᱜᱼᱟ᱾ ᱚᱸ ᱜᱟᱰᱟ ᱫᱚ ᱟᱨᱠᱤ ᱪᱷᱳᱴᱳ ᱠᱷᱟᱴᱳ ᱜᱟᱰᱟ ᱢᱮᱱᱟᱜᱼᱟ᱾ ᱟᱸ ᱵᱮᱥᱤ ᱞᱟᱹᱴᱷᱩ ᱜᱟᱰᱟ ᱦᱚᱸ ᱵᱟᱹᱱᱩᱜᱼᱟ ᱠᱮᱱᱮᱞ ᱫᱚ ᱢᱮᱱᱟᱜᱼᱟ ᱞᱟᱹᱴᱷᱩ ᱠᱮᱱᱮᱞ ᱜᱮ
ᱛᱟᱦᱚᱞᱮ ᱵᱟᱹᱵᱩ ᱚᱱᱮ ᱠᱮᱱᱮᱞ ᱫᱚ ᱢᱟᱱᱮ ᱵᱚᱲᱚ ᱠᱮᱱᱮᱞ ᱠᱚ ᱥᱮ ᱮᱢᱱᱤ ᱥᱟᱠᱷᱟ ᱠᱮᱱᱮᱞ ᱠᱚ ᱢᱮᱱᱟᱜ ᱛᱟᱯᱮᱭᱟ᱾
ᱟ ᱵᱚᱲᱚ ᱠᱮᱱᱮᱞ ᱜᱮ
ᱟᱪᱪᱷᱟ ᱟᱪᱪᱷᱟ ᱚᱱᱟ ᱫᱟᱜ ᱛᱮᱜᱮ ᱯᱮ ᱪᱟᱥ ᱵᱟᱲᱟᱭ ᱜᱮᱭᱟ ᱛᱷᱚᱨ ᱩᱱ ᱥᱚᱢᱚᱭ ᱫᱚ
ᱦᱳᱭ ᱟᱫᱚ ᱱᱤᱛᱚᱜ ᱫᱚ ᱟᱫᱚ ᱴᱟᱭᱤᱢ ᱴᱟᱭᱤᱢ ᱨᱮᱫᱚ ᱟᱲᱟᱜᱟ ᱠᱚ ᱟᱨᱠᱤ ᱟ ᱴᱟᱭᱤᱢ ᱛᱚ ᱱᱤᱛᱚᱜ ᱫᱚ ᱱᱮᱜᱷᱼ ᱱᱤᱭᱟᱹ ᱴᱟᱭᱤᱢ ᱜᱮᱠᱚ ᱟᱲᱟᱜᱟ
ᱟᱪᱪᱷᱟ ᱟᱪᱪᱷᱟ ᱦᱮᱸ ᱛᱚ ᱛᱟᱦᱚᱞᱮ ᱡᱩᱫᱤ ᱟᱯᱮ ᱫᱚ ᱵᱚᱨᱥᱟ ᱦᱚᱸ ᱡᱩᱫᱤ ᱵᱟ ᱵᱚᱨᱥᱟ ᱫᱚ ᱢᱟᱱᱮ ᱡᱩᱫᱤ ᱵᱟᱝ ᱫᱟᱜ ᱟᱯᱮᱭᱟ ᱛᱟᱦᱚᱞᱮ ᱟᱯᱮ ᱫᱚ ᱚᱱᱟ ᱠᱮᱱᱮᱞ ᱫᱟᱜ ᱫᱚᱯᱮ ᱪᱟᱥ ᱫᱟᱲᱮᱭᱟᱜ ᱜᱮᱭᱟ ᱛᱟᱭᱛᱚ
ᱦᱳᱭ ᱟᱫᱚ ᱴᱟᱭᱤᱢ ᱨᱮ ᱟᱫᱚ ᱠᱮᱱᱮᱞ ᱫᱟᱜ ᱦᱚᱸ ᱵᱟᱠᱚ ᱟᱲᱟᱜᱟ ᱛᱚ ᱦᱟᱹᱱᱠᱩ ᱦᱚᱸ ᱡᱩᱫᱤ ᱴᱟᱭᱤᱢ ᱨᱮᱠᱚ ᱟᱲᱟᱜᱟ ᱛᱟᱦᱚᱞᱮ ᱚᱱᱟ ᱛᱮᱜᱮ ᱪᱟᱥ ᱠᱚᱦᱚᱸ ᱱᱟᱯᱟᱭ ᱛᱮᱜᱮ ᱦᱩᱭᱩᱜ
ᱟᱪᱪᱷᱟ ᱟᱪᱪᱷᱟ ᱦᱮᱸᱛᱚ ᱚᱱᱟᱜᱮ ᱟᱫᱚ ᱚᱠᱟ ᱥᱚᱢᱚᱭ ᱠᱚᱨᱮ ᱠᱚ ᱫᱮᱨᱤ ᱧᱚᱜᱚᱜ ᱜᱮᱭᱟ ᱟᱨ ᱚᱠᱟ ᱥᱚᱢᱚᱭ ᱫᱚ ᱵᱟᱠᱚ ᱫᱟᱜ ᱵᱟᱠᱚ ᱢᱟᱱᱮ ᱵᱟᱠᱚ ᱟᱲᱟᱜ ᱞᱟᱹᱜᱤᱫᱚᱜ ᱜᱮᱭᱟ ᱥᱮ ᱪᱮᱫ ᱪᱚᱝ ᱢᱟᱱᱮ ᱥᱮ ᱪᱮᱫᱠᱟ ᱟᱫᱚ ᱚᱱᱟ ᱵᱤᱥᱚᱭ